ᱦᱮᱸ ᱜᱚᱝᱠᱮ ᱡᱚᱦᱟᱨ ᱜᱮ
ᱜᱚᱝᱠᱮ ᱡᱚᱦᱟᱨ ᱜᱮ ᱡᱚᱦᱟᱨ ᱜᱮ
ᱦᱳᱭ ᱛᱚ ᱦᱳᱭ ᱜᱚᱝᱠᱮ ᱥᱟᱹᱜᱩᱱ ᱥᱮᱛᱟᱜ ᱛᱟᱦᱚᱞᱮ ᱪᱮᱫ ᱵᱮᱱ ᱪᱤᱠᱟᱭᱮᱫᱼᱟ ᱱᱤᱛᱚᱜ ᱫᱚ
ᱫᱩᱲᱩᱵ ᱵᱟᱲᱟ ᱦᱩᱭ ᱟᱠᱟᱱᱟ ᱜᱚᱝᱠᱮ ᱾ ᱟᱹᱵᱤᱱ ᱫᱚ?
ᱟᱪᱪᱷᱟ ᱟᱪᱪᱷᱟ ᱾ ᱦᱳᱭ, ᱛᱟᱦᱚᱞᱮ ᱡᱚᱢ ᱵᱟᱲᱟ ᱠᱚᱫᱚ ᱦᱩᱭ ᱱᱟᱥᱮ ᱟᱹᱣᱨᱤ?
ᱚ ᱡᱚᱢ ᱵᱟᱲᱟ ᱟᱹᱣᱨᱤ ᱦᱩᱭᱩᱜᱼᱟ ᱱᱟᱦᱜ ᱮᱭ ᱦᱩᱭᱩᱜᱼᱟ ᱟᱨ ᱠᱟᱹᱴᱤᱡ ᱧᱚᱜ ᱠᱟᱛᱮᱜ ᱾
ᱟᱪᱪᱷᱟ, ᱦᱮᱸᱛᱚ ᱾ ᱛᱟᱦᱚᱞᱮ ᱚᱠᱟ ᱦᱚᱸ ᱛᱟᱦᱞᱮ ᱚᱠᱟ ᱞᱮᱠᱟ ᱚᱲᱟᱜ ᱠᱚᱨᱮ ᱜᱮ ᱦᱮᱱᱟᱜ ᱵᱤᱱᱟ ᱛᱚ?
ᱦᱮᱸ, ᱚᱲᱟᱜ ᱠᱚᱨᱮᱜ ᱢᱮᱱᱟᱜ ᱟᱠᱟᱫ ᱞᱤᱧᱟᱹ ᱾
ᱟᱪᱪᱷᱟ, ᱦᱳᱭᱛᱚ ᱾
ᱟᱨ ᱪᱮᱫ ᱞᱮᱠᱟ ᱱᱟᱯᱟᱭ ᱜᱮ ᱢᱮᱱᱟᱜ ᱟᱠᱟᱫ ᱵᱮᱱᱟ ᱛᱚ?
ᱦᱳᱭ ᱾ ᱱᱤᱛ ᱱᱤᱭᱟᱹ ᱵᱮᱲᱟ ᱫᱚ ᱦᱟᱸᱜ ᱞᱤᱧ ᱱᱟᱯᱟᱭ ᱦᱟᱛᱟᱲ ᱜᱮᱭᱟ ᱾
ᱟᱪᱪᱷᱟ᱾ ᱟᱪᱪᱷᱟ ᱾ ᱚᱲᱟᱜ ᱠᱚᱨᱮ ᱫᱚ?
ᱟᱵᱮᱱ ᱜᱮ ᱚᱠᱟ ᱞᱮᱠᱟ? ᱦᱮᱸ, ᱚᱲᱟᱜ ᱦᱚᱲ ᱠᱚᱦᱚᱸ ᱱᱤᱛᱚᱜ ᱫᱚ ᱥᱟᱱᱟᱢ ᱜᱮ ᱱᱟᱯᱟᱭ ᱜᱮ ᱾
ᱟᱹᱞᱤᱧ ᱦᱚᱸ ᱱᱟᱯᱟᱭ ᱜᱮ ᱢᱮᱱᱟᱜ, ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱾
ᱟᱪᱪᱷᱟ, ᱚᱲᱟᱜ ᱦᱚᱲ ᱠᱚ?
ᱚ, ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱟᱠᱟᱜ ᱠᱚᱣᱟ ᱾
ᱦᱮᱸ ᱟᱪᱪᱷᱟ ᱦᱳᱭᱛᱚ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱱᱟᱯᱟᱭ ᱛᱟᱦᱮᱸ ᱜᱮᱵᱚᱱ ᱟᱥᱚᱜᱼᱟ ᱥᱮ ᱥᱟᱱᱟᱢ ᱜᱮ ᱾
ᱦᱳᱭ, ᱦᱳᱭ ᱾ ᱟᱪᱪᱷᱟ, ᱟᱫᱚ ᱟᱯᱮ ᱚᱱᱛᱮ ᱫᱚ ᱡᱟᱯ ᱾ ᱯᱩᱫ ᱥᱮ ᱵᱟᱝᱜᱮ?
ᱦᱳᱭ ᱜᱚᱝᱠᱮ, ᱡᱟᱹᱯᱩᱫ ᱮᱫ ᱜᱮ ᱵᱷᱟᱜᱮ ᱜᱮ ᱡᱟᱹᱯᱩᱫ ᱟᱭ ᱵᱷᱟᱜᱮ ᱢᱟᱱᱮ ᱪᱮᱫ ᱞᱤᱧ ᱞᱟᱹᱭᱟ ᱢᱟᱱᱮ ᱫᱟᱜ ᱫᱚ ᱥᱟᱨᱟᱫᱤᱱ ᱜᱮ ᱫᱟᱜ ᱮᱜᱼ ᱟᱭ ᱾ ᱢᱮᱱᱠᱷᱟᱱ ᱮᱱᱠᱷᱟᱱ ᱚᱱᱠᱟ ᱡᱟᱹᱥᱛᱤ ᱥᱟᱺᱦᱤᱡ ᱫᱚ ᱵᱟᱝ, ᱢᱟᱱᱮ ᱵᱟᱹᱭ ᱵᱟᱹᱭᱛᱮ ᱠᱚᱢ ᱠᱚᱢᱮ ᱫᱟᱜ ᱮᱫᱟ ᱾ ᱦᱚᱞᱟ ᱫᱚ ᱚᱱᱠᱟ ᱮᱠᱴᱟ ᱫᱚ ᱵᱟᱝ, ᱛᱮᱤᱦᱮᱧ ᱫᱚ ᱦᱟᱸᱜ ᱱᱚᱜᱼᱚᱭ ᱵᱷᱳᱨ ᱠᱷᱚᱱᱜᱮ ᱮᱦᱚᱵ ᱟᱠᱟᱫ ᱟᱭ ᱾
ᱦᱮᱸ ᱦᱮᱸ ᱾
ᱟᱫᱚ ᱡᱚᱨᱚᱜ ᱠᱟᱱ ᱜᱮᱭᱟ ᱥᱟᱨᱟᱫᱤᱱ ᱜᱮ ᱠᱟᱹᱴᱤᱡ ᱠᱟᱹᱴᱤᱡ ᱡᱚᱨᱚ ᱤᱫᱤᱜ ᱠᱟᱱᱟ ᱾
ᱟᱞᱮ ᱥᱮᱫ ᱦᱚᱸ ᱚᱱᱠᱟ ᱜᱮ ᱠᱟᱹᱴᱤᱡ ᱠᱟᱹᱴᱤᱡ ᱜᱮ ᱡᱚᱨᱚᱭᱮᱫᱟᱭ ᱢᱟᱱᱮ ᱡᱳᱨ ᱦᱚᱸ ᱵᱟᱝᱟ ᱟᱨ ᱵᱟᱹᱭ ᱦᱚ
ᱦᱳᱭ ᱦᱳᱭ, ᱢᱟᱱᱮ ᱠᱟᱹᱢᱤ ᱦᱚᱸ ᱪᱮᱫ ᱠᱟᱹᱢᱤ ᱦᱚᱸ ᱵᱟᱭ ᱠᱟᱹᱢᱤ ᱦᱚᱪᱚᱣᱟᱵᱚᱱ ᱠᱟᱱᱟ ᱾ ᱱᱚᱛᱮ ᱪᱟᱥ ᱠᱟᱹᱢᱤ ᱨᱮ ᱟᱬᱜᱚᱱ ᱞᱮᱠᱟ ᱦᱚᱸ ᱵᱟᱭ ᱡᱚᱨᱚᱭᱮᱫᱟ ᱾
ᱦᱳᱭ ᱦᱳᱭ ᱾ ᱟᱫᱚ ᱪᱟᱥ ᱠᱟᱹᱢᱤ ᱠᱚ ᱪᱟᱥ ᱠᱟᱹᱢᱤ ᱠᱚᱫᱚ ᱛᱤᱱᱟᱹᱜ ᱡᱷᱟᱹᱞ ᱠᱮᱫᱟ ᱯᱮ?
ᱟᱹᱣᱨᱤ ᱜᱚᱢᱠᱮ ᱟᱹᱣᱨᱤ ᱞᱮ ᱮᱦᱚᱵᱟ ᱱᱚᱛᱮ ᱫᱚ ᱚᱱᱮ ᱚᱱᱠᱟ ᱫᱟᱜ ᱴᱷᱤᱠ ᱥᱟᱺᱦᱤᱡ ᱫᱟᱜ ᱠᱷᱮᱛᱨᱮ ᱛᱤᱸᱜᱩᱱ ᱞᱮᱠᱟ ᱫᱟᱜ ᱜᱮ ᱵᱟᱭ ᱫᱟᱜ ᱟᱞᱮ, ᱟᱫᱚ ᱚᱱᱟ ᱠᱷᱟᱹᱛᱤᱨ ᱟᱹᱣᱨᱤᱤᱞᱳ ᱮᱦᱚᱵᱟ ᱦᱟᱸᱜ ᱦᱟᱯᱮ ᱾ ᱥᱟᱥᱟᱣ ᱠᱟᱱᱟᱞᱮ ᱠᱟᱹᱴᱤᱡ ᱡᱳᱨ ᱧᱚᱜ ᱮ ᱫᱟᱜ ᱞᱮᱠᱷᱟᱱ ᱠᱟᱹᱢᱤ ᱠᱚ ᱮᱦᱚᱵ ᱦᱩᱭᱩᱜᱼᱟ ᱾
ᱚ, ᱛᱟᱦᱚᱞᱮ ᱢᱟᱱᱮ ᱠᱷᱮᱛ ᱠᱚᱫᱚ ᱟᱹᱣᱨᱤ ᱯᱮ ᱯᱟᱲᱟᱜ ᱜᱮᱭᱟ?
ᱟᱹᱣᱨᱤ ᱟᱹᱣᱨᱤ ᱾
ᱚ ᱾ ᱵᱟᱝ ᱟᱞᱮ ᱱᱚᱛᱮ ᱫᱚ ᱢᱟᱱᱮ ᱠᱟᱹᱴᱤᱡ ᱛᱚᱲᱟ ᱠᱚᱫᱚ ᱞᱮ ᱮᱨ ᱵᱟᱲᱟ ᱜᱚᱫ ᱠᱟᱫᱟ ᱟᱨ ᱠᱷᱮᱛ ᱠᱚᱦᱚᱸ ᱞᱮ ᱯᱟᱲᱟᱜ ᱜᱚᱫ ᱟᱠᱟᱫᱟ ᱾ ᱠᱟᱜ ᱜᱮᱭᱟ ᱾
ᱟᱪᱪᱷᱟ, ᱟᱪᱪᱷᱟ ᱾ ᱵᱟ ᱛᱚᱞᱟ ᱠᱚᱫᱚ ᱟᱞᱮ ᱦᱚᱸ ᱱᱚᱛᱮ ᱫᱚ ᱦᱩᱭ ᱟᱠᱟᱱᱟ ᱜᱮᱭᱟ ᱥᱮ, ᱦᱟᱨᱟ ᱟᱠᱟᱱ ᱜᱮᱭᱟ ᱨᱚᱦᱚᱭ ᱜᱟᱱᱚᱜ ᱞᱮᱠᱟ ᱜᱮ ᱾ ᱢᱮᱱᱠᱷᱟᱱ ᱟᱫᱚ ᱚᱱᱠᱟ ᱫᱟᱜ ᱵᱟᱹᱱᱩᱜᱼᱟᱥᱮ ᱟᱫᱚ ᱫᱟᱜ ᱚᱱ ᱡᱟᱹᱥᱛᱤ ᱧᱚᱜ ᱫᱟᱜ ᱞᱮᱠᱷᱟᱱ ᱜᱮ ᱦᱟᱸᱜ ᱨᱚᱦᱚᱭ ᱠᱟᱹᱢᱤ ᱞᱮ ᱮᱦᱚᱵᱚᱜᱼᱟ ᱾
ᱦᱮᱸ ᱦᱮᱸ, ᱦᱮᱸ ᱟᱨ ᱫᱟᱜ ᱜᱮᱛᱚ ᱵᱟᱝ ᱛᱤᱜᱩᱱ ᱠᱟᱱᱟ, ᱵᱟᱝ ᱾
ᱦᱳᱭ ᱦᱳᱭ ᱾ ᱦᱮᱸ, ᱛᱚ ᱛᱟᱦᱚᱞᱮ ᱪᱮᱫ ᱞᱮᱠᱟ ᱡᱟᱹᱲᱤ ᱠᱚ ᱚᱱᱠᱟ ᱡᱟᱹᱥᱛᱤ ᱧᱚᱜ ᱫᱚ ᱵᱟᱭ ᱡᱟᱹᱲᱤᱭᱟ ᱟᱯᱮ ᱠᱟᱱᱟ?
ᱵᱟᱝᱜᱮ ᱟᱞᱮ ᱱᱚᱛᱮ ᱦᱚᱸ ᱚᱱᱠᱟ ᱡᱟᱹᱥᱛᱤ ᱧᱚᱜ ᱫᱚ ᱵᱟᱭ ᱡᱟᱲᱤᱭᱟᱞᱮ ᱠᱟᱱᱟ ᱠᱚᱢ ᱠᱚᱢ ᱜᱮ ᱡᱟᱲᱤᱭᱟᱞᱮ ᱠᱟᱱᱟᱭ ᱾
ᱟᱪᱪᱷᱟ ᱟᱪᱪᱷᱟ ᱛᱟᱦᱚᱞᱮ ᱛᱦᱮᱧᱟᱜ ᱦᱮᱸ ᱛᱮᱦᱮᱧᱟᱜ ᱡᱟᱹᱲᱤ ᱚᱠᱟᱞᱮᱠᱟ ᱚᱱᱛᱮᱱᱟᱜ
ᱛᱮᱦᱮᱧᱟᱜ ᱫᱟᱲᱤ ᱚᱱᱮ ᱡᱟᱦᱟᱸ ᱵᱤᱱ ᱞᱟᱹᱭ ᱠᱮᱫ ᱢᱟᱱᱮ ᱟᱹᱭᱩᱵ ᱮᱠᱴᱟ ᱠᱚ ᱥᱮᱱ ᱠᱷᱚᱱᱮ ᱡᱟᱹᱲᱤ ᱭᱮᱫᱟ
ᱟᱪᱪᱷᱟ
ᱟᱨ ᱠᱟᱹᱡ ᱠᱟᱹᱡ ᱜᱮᱭ ᱡᱟᱹᱲᱤ ᱮᱫᱟᱭ ᱢᱟᱱᱮ ᱡᱩᱨ ᱦᱚᱸ ᱵᱟᱝ ᱵᱟᱹᱭ ᱦᱚᱸ ᱵᱟᱝᱟ
ᱚ ᱦᱳᱭ ᱦᱳᱭ ᱱᱚᱛᱮ ᱚᱱᱠᱟᱜ ᱜᱮ ᱢᱟᱱᱮ ᱩᱰᱩᱠᱚᱜ ᱫᱚ ᱵᱟᱝ ᱜᱟᱱᱚᱜ ᱠᱟᱱᱟ ᱚᱲᱟᱜ ᱠᱚᱨᱮ ᱚᱲᱟᱜ ᱠᱷᱚᱱ ᱵᱮᱱ ᱩᱰᱩᱠ ᱞᱮᱱᱠᱷᱟᱱ ᱞᱚᱦᱚᱫᱚᱜ ᱟᱵᱮᱱ ᱟᱨ ᱚᱱᱠᱟ ᱡᱳᱨ ᱧᱚᱜ ᱦᱚᱸ ᱠᱷᱮᱛᱨᱮ ᱫᱟᱜ ᱛᱤᱸᱜᱩᱩᱱ ᱞᱮᱠᱟ ᱦᱚᱸ ᱵᱟᱝ ᱠᱟᱹᱢᱤ ᱛᱮᱫ ᱵᱟᱭ ᱠᱟᱹᱢᱤ ᱦᱚᱪᱚᱣᱟ ᱵᱚᱱ ᱠᱟᱱᱟ ᱡᱟᱦᱟᱱᱟᱜ
ᱱᱚᱝᱠᱟᱱ ᱫᱟᱜ ᱛᱮᱢ ᱞᱚᱦᱚᱫ ᱞᱮᱱᱠᱷᱟᱱ ᱟᱨᱦᱚᱸ ᱨᱩᱣᱟᱹ ᱦᱚᱸ ᱧᱟᱧᱟᱢᱟ
ᱦᱳᱭ ᱦᱳᱭ
ᱟᱫᱚ ᱜᱚᱝᱠᱮ ᱟᱯᱮ ᱚᱱᱛᱮ ᱫᱚ ᱯᱩᱴᱠᱟᱹ ᱠᱚᱫᱚ ᱠᱚ ᱚᱢᱚᱱᱚᱜ ᱠᱟᱱᱟ ᱥᱮ ᱵᱟᱝ ᱯᱩᱴᱠᱟᱹ ᱠᱚ ᱩᱫ ᱠᱚ
ᱦᱳᱭ ᱜᱚᱝᱠᱮ ᱮᱢᱚᱱᱚᱜ ᱠᱟᱱ ᱜᱮᱭᱟ ᱠᱚ ᱚᱱᱟ ᱫᱚ ᱵᱤᱨ ᱵᱤᱨ ᱮᱛᱚᱢ ᱠᱟᱱ ᱜᱮᱭᱟᱞᱮ ᱟᱞᱮ ᱦᱚᱸ, ᱛᱟᱦᱚᱞᱮ ᱩᱫᱽᱯᱩᱴᱠᱟᱹ ᱠᱚ ᱫᱚ ᱦᱟᱸᱜ ᱱᱤᱛᱚᱜ ᱫᱚᱠᱚ ᱮᱢᱚᱱᱚᱜ ᱠᱟᱱ ᱜᱮᱭᱟ ᱾
ᱦᱳᱭ, ᱟᱞᱮ ᱦᱚᱸ ᱵᱤᱨ ᱫᱤᱥᱚᱢ ᱠᱟᱱᱟᱞᱮ ᱛᱚ ᱢᱟᱱᱮ ᱚᱢᱚᱱᱚᱜ ᱠᱟᱱᱟ ᱠᱚ ᱛᱚ ᱚᱱᱟ ᱠᱷᱟᱹᱛᱤᱨᱤᱧ ᱠᱩᱞᱤ ᱠᱮᱫ ᱢᱮᱭᱟ ᱾ ᱛᱮ ᱠᱚ ᱚᱢᱚᱱᱚᱜ ᱠᱟᱱᱟ ᱥᱮ ᱵᱟᱝᱟ ᱾
ᱦᱳᱭ, ᱱᱤᱛᱳ ᱢᱟ ᱩᱫᱽᱯᱩᱴᱠᱟᱹ ᱨᱮᱱᱟᱜ ᱥᱤᱡᱤᱱ ᱠᱟᱱ ᱜᱮ ᱱᱚᱣᱟ ᱵᱤᱨ ᱫᱤᱥᱚᱢ ᱦᱚᱲ ᱫᱚ ᱾
ᱦᱳᱭ ᱾
ᱛᱟᱦᱚᱞᱮ ᱡᱚᱢ ᱵᱟᱲᱟ ᱦᱩᱭᱮᱱ ᱜᱮᱭᱟ ᱟᱯᱮ ᱥᱮᱫ ᱜᱮ ᱚᱱᱠᱟ ᱡᱚᱢ ᱵᱟᱲᱟ ᱠᱮᱫ ᱠᱚᱣᱟ ᱯᱮ ᱥᱮ ᱟᱹᱣᱨᱤᱭᱟ
ᱵᱟᱝᱜᱮ ᱜᱚᱢᱠᱮ ᱟᱹᱞᱤᱧ ᱫᱚ ᱵᱟᱹᱞᱤᱧ ᱡᱚᱢ ᱟᱠᱟᱫ ᱠᱚᱣᱟ ᱢᱟᱱᱮ ᱟᱹᱞᱤᱧ ᱫᱚ ᱢᱟᱱᱮ ᱱᱤᱛᱚᱜ ᱫᱚ ᱚᱲᱟᱜ ᱫᱚ ᱵᱟᱹᱪᱩᱜ ᱟᱠᱟᱫ ᱞᱤᱧᱟᱹ ᱱᱟᱜ
ᱟᱪᱪᱷᱟ ᱟᱪᱪᱷᱟ
ᱟᱹᱞᱤᱧ ᱫᱚ ᱛᱟᱦᱮᱸ ᱫᱚᱞᱤᱧ ᱛᱟᱦᱮᱸ ᱠᱟᱱᱟ
ᱦᱳᱭ ᱦᱳᱭ
ᱟᱫᱚ ᱦᱚᱞᱟ ᱢᱟᱫᱮᱨ ᱜᱮᱞᱤᱧ ᱦᱮᱡ ᱟᱠᱟᱱ ᱛᱟᱦᱮᱸ ᱟᱹᱞᱤᱧ ᱫᱚ ᱢᱟᱱᱮ ᱤᱥᱠᱩᱞ ᱥᱮᱱ ᱞᱤᱧ ᱦᱮᱡ ᱟᱠᱟᱱᱟ
ᱟᱪᱪᱷᱟ ᱟᱪᱪᱷᱟ ᱛᱟᱦᱚᱞᱮ ᱱᱤᱛᱚᱜ ᱫᱚ ᱦᱟᱸᱜ ᱵᱤᱱ ᱚᱞᱚᱜ ᱵᱟᱲᱟᱜ ᱠᱟᱱ ᱜᱮᱭᱟ ᱛᱟᱦᱚᱞᱮ ᱵᱟᱝ
ᱦᱳᱭ ᱚᱞᱚᱜ ᱯᱟᱲᱟᱜ ᱠᱟᱱ ᱜᱮᱭᱟᱞᱤᱧ᱾
ᱦᱳᱭ ᱚᱱᱟ ᱦᱚᱸᱛᱚ ᱞᱟᱹᱠᱛᱤ ᱠᱟᱱᱟ ᱡᱤᱭᱚᱱ ᱨᱮ ᱥᱤᱠᱷᱱᱟᱹᱛ ᱟᱹᱰᱤ ᱢᱤᱫᱴᱟᱝ ᱢᱟᱨᱟᱝ ᱡᱤᱱᱤᱥ ᱛᱟᱵᱚᱱ ᱥᱤᱠᱷᱱᱟᱹᱛ ᱵᱟᱝ ᱟᱨᱡᱟᱣ ᱠᱷᱟᱱ ᱫᱚ ᱪᱮᱫ ᱦᱚᱸ ᱟᱨ ᱵᱟᱵᱮᱱ ᱠᱟᱹᱢᱤ ᱫᱟᱲᱮᱭᱟᱜᱼᱟ ᱥᱮ ᱢᱟᱲᱟᱝ ᱥᱮᱫ ᱵᱟᱵᱮᱱ ᱥᱮᱱ ᱫᱟᱲᱮᱭᱟᱜᱼᱟ᱾
ᱚᱸᱦᱚᱜ ᱵᱟᱝᱜᱮ
ᱛᱟᱦᱚᱞᱮ ᱛᱤᱱᱟᱹᱜ ᱜᱟᱱ ᱵᱮᱱ ᱚᱞᱚᱜ ᱟᱠᱟᱜᱼᱟ?
ᱚᱸ ᱚᱞ ᱫᱚ ᱠᱚᱞᱮᱡᱽ ᱞᱤᱧ ᱨᱟᱠᱟᱵ ᱜᱚᱫ ᱟᱠᱟᱱᱟ ᱱᱟᱜ
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱦᱩᱸ ᱦᱳᱭ ᱛᱚ
ᱟᱨ ᱫᱟᱠᱟ ᱠᱚᱫᱚ ᱯᱮ ᱡᱚᱢ ᱵᱟᱲᱟ ᱠᱮᱫᱟ ᱛᱟᱦᱚᱞᱮ
ᱟᱹᱣᱨᱤ ᱜᱚᱝᱠᱮ ᱟᱹᱣᱨᱤ ᱤᱥᱤᱱ ᱠᱚᱫᱚ ᱦᱟᱸᱜ ᱡᱟᱹᱱᱤᱡ ᱤᱥᱤᱱ ᱵᱟᱲᱟ ᱫᱚ ᱦᱩᱭ ᱠᱟᱱ ᱜᱮᱭᱟ ᱡᱚᱢ ᱠᱚᱫᱚ ᱦᱟᱸᱜ ᱟᱹᱣᱨᱤ ᱞᱮ ᱡᱚᱢᱟ᱾ ᱦᱚᱸᱜᱼᱚᱭ ᱡᱚᱢ ᱵᱟᱲᱟᱭ ᱦᱩᱭᱩᱜᱼᱟ ᱟᱨ ᱠᱤᱪᱷᱩᱜᱟᱱ ᱛᱟᱭᱚᱢ ᱵᱟᱲᱟ ᱛᱮᱦᱟᱸᱜ ᱟᱞᱮ ᱠᱚᱣᱟᱜ ᱦᱚᱸ ᱱᱚᱝᱠᱟ ᱟᱹᱞᱤᱧ ᱦᱚᱸ ᱚᱞᱚᱜ ᱠᱟᱱ ᱡᱤᱭᱚᱱ ᱠᱟᱱ ᱜᱮ ᱪᱟᱞᱟᱜ ᱠᱟᱱ ᱛᱟᱹᱞᱤᱧᱟ ᱛᱟᱦᱚᱞᱮ ᱵᱤᱱᱤᱰ ᱠᱚ ᱦᱟᱸᱜ ᱢᱮᱱᱟᱜ ᱛᱟᱞᱮᱭᱟ ᱛᱚ ᱛᱟᱦᱚᱞᱮ ᱚᱱᱟᱜᱮ ᱱᱚᱜᱼᱚᱭ ᱡᱚᱢ ᱵᱟᱲᱟ ᱠᱟᱛᱮ ᱩᱰᱩᱠᱚᱜ ᱦᱩᱭᱩᱜ ᱞᱟᱹᱜᱤᱫ᱾ ᱫᱟᱜ ᱫᱟᱭ ᱥᱮ
ᱦᱚᱸ ᱦᱚᱸ ᱦᱚᱸ ᱚᱱᱟ ᱫᱟᱜ ᱠᱷᱟᱹᱛᱤᱨ ᱜᱮ ᱯᱨᱚᱵᱽᱞᱮᱢ ᱱᱚᱛᱮ ᱪᱟᱛᱚᱢ ᱛᱮᱦᱚᱸ ᱵᱟᱝ ᱜᱟᱱᱚᱜ ᱠᱟᱱᱟ
ᱵᱟᱝ ᱵᱟᱝ ᱟᱨ ᱥᱟᱺᱜᱤᱧ ᱜᱮᱦᱟᱸᱜ ᱪᱟᱞᱟᱜ ᱦᱩᱭᱩᱜ ᱛᱟᱞᱮᱭᱟ ᱟᱞᱮ ᱫᱚ ᱠᱚᱞᱮᱡᱽ ᱠᱚᱨᱮᱱᱟᱜ ᱵᱤᱱᱤᱰ ᱠᱚᱫᱚ ᱚᱱᱠᱟ ᱜᱮᱛᱚ ᱢᱟᱱᱮ ᱱᱤᱡᱮᱨᱟᱜ ᱠᱚᱞᱮᱡᱽ ᱨᱮᱫᱚ ᱦᱟᱸᱜ ᱵᱟᱝ ᱦᱩᱭᱩᱜᱼᱟ ᱱᱤᱡᱮᱨᱟᱜ ᱠᱚᱞᱮᱡᱽ ᱨᱮᱫᱚ ᱴᱟᱨᱱᱮᱞ ᱜᱮ ᱦᱩᱭᱩᱜ ᱟ ᱛᱚ ᱯᱷᱟᱭᱱᱮᱞ ᱠᱚᱫᱚ ᱦᱟᱸᱜ ᱱᱤᱡᱮᱨᱟᱜ ᱨᱮᱫᱚ ᱵᱟᱝ ᱦᱩᱭᱩᱜᱼᱟᱥᱮ ᱛᱟᱦᱚᱞᱮ ᱪᱟᱞᱟᱜ ᱦᱩᱭᱩᱜᱼᱟ ᱚᱝᱠᱟ
ᱫᱚ ᱠᱟᱹᱴᱤᱡ ᱦᱚᱨᱚ ᱵᱚᱨᱚ ᱧᱚᱜ ᱜᱮᱭᱟ ᱵᱟᱝ
ᱦᱳᱭ ᱦᱳᱭ ᱦᱚᱨᱚᱵᱚᱨᱚ ᱢᱟᱱᱮ ᱟᱹᱰᱤ ᱜᱮ ᱦᱚᱨᱚᱵᱚᱨᱚ ᱪᱷᱟᱛᱟ ᱠᱚᱵᱤᱱ ᱱᱤᱫᱤᱠᱟᱜ ᱨᱮ ᱦᱚᱸ ᱵᱟᱥ ᱛᱮᱵᱤᱱ ᱪᱟᱞᱟᱜᱼᱟ ᱚᱠᱟᱨᱮᱵᱤᱱ ᱪᱤᱠᱟᱹ ᱠᱟᱹ ᱵᱟᱲᱟᱭᱟ ᱟᱨ ᱦᱟᱸᱰᱮ ᱮᱠᱡᱟᱢ ᱦᱚᱞ ᱨᱮ ᱡᱚᱛᱚ ᱦᱚᱲ ᱜᱮ ᱭᱩᱜ ᱱᱚᱝᱠᱟᱱ ᱥᱤᱡᱤᱱ ᱫᱚ ᱡᱚᱛᱚ ᱦᱚᱲ ᱜᱮ ᱪᱷᱟᱛᱼᱼ ᱛᱟ ᱠᱚᱠᱚ ᱤᱫᱤ ᱠᱟᱜ-ᱟ ᱥᱮ ᱟᱨ ᱚᱠᱟ ᱨᱮᱵᱮᱱ ᱫᱚᱦᱚᱭᱟ ᱟᱨ ᱫᱚᱦᱚ ᱨᱮᱦᱚᱸ ᱢᱤᱫᱴᱮᱱ ᱟᱫ ᱨᱮᱱᱟᱜ ᱢᱤᱫᱴᱮᱱ ᱵᱚᱛᱚᱨᱼᱼ
ᱵᱚᱛᱚᱨ ᱢᱮᱱᱟᱜᱼᱟ᱾
ᱦᱮᱸ ᱢᱟᱱᱮ ᱱᱤᱡᱮᱨᱟᱜ ᱢᱟᱡᱽ ᱵᱟᱱᱩᱜ-ᱟ ᱥᱮ ᱛᱟᱦᱚᱞᱮ ᱦᱚᱲᱟᱜ ᱵᱮᱱ ᱤᱫᱤᱭᱟ ᱦᱚᱲᱟᱜ ᱡᱩᱫᱤ ᱟᱫᱚᱜ-ᱟ ᱛᱟᱦᱚᱞᱮ ᱚᱱᱟ ᱫᱚ ᱚᱠᱟ ᱞᱮᱠᱟ ᱢᱤᱫᱴᱟᱱ ᱵᱟᱝ᱾
ᱦᱚᱭ ᱦᱚᱭ᱾
ᱟᱫᱚ ᱜᱚᱝᱠᱮ ᱮᱸᱻ ᱼᱼᱼ
ᱞᱟᱹᱭ ᱵᱮᱱ?
ᱞᱟᱹᱭ ᱫᱟᱞᱤᱧ ᱟᱯᱮ ᱚᱱᱛᱮ ᱫᱚ ᱵᱩᱨᱩ ᱵᱚᱸᱜᱟ ᱠᱚ ᱦᱩᱭᱩᱜ-ᱟ ᱥᱮ ᱵᱟᱝᱟ?
ᱦᱳᱭ ᱵᱩᱨᱩ ᱵᱚᱸᱜᱟ ᱫᱚ ᱚᱱᱮ ᱡᱟᱦᱟᱸ ᱵᱮᱞᱯᱟᱦᱲᱤᱼᱼ
ᱟᱪᱪᱷᱟ᱾
ᱚᱱᱟᱜᱮ ᱦᱟᱸᱜ ᱵᱩᱨᱩ ᱵᱚᱸᱜᱟ ᱫᱚ ᱛᱟᱞᱮ ᱟᱫᱚ ᱟᱞᱮ ᱫᱚ ᱦᱟᱸᱜ ᱚᱱᱟ ᱠᱷᱚᱱ ᱫᱚ ᱥᱟᱺᱜᱤᱧ ᱧᱚᱜ ᱜᱮᱞᱮ ᱯᱟᱲᱟᱜ ᱠᱟᱱᱟ ᱛᱚ ᱛᱟᱦᱚᱞᱮ ᱚᱸᱰᱮ ᱪᱟᱞᱟᱣ ᱵᱟᱲᱟᱜ ᱜᱮ ᱦᱩᱭᱩᱜ ᱜᱮᱭᱟ ᱚᱸᱰᱮ ᱜᱮ ᱟᱨᱠᱤ
ᱚᱱᱮ ᱡᱟᱦᱟᱸ ᱠᱟᱹᱱᱟᱹᱭᱥᱚᱨ ᱵᱩᱨᱩ ᱵᱚᱸᱜᱟ ᱠᱚ ᱞᱟᱹᱭᱟ ᱚᱱᱟᱴᱟᱜ ᱛᱚ ᱟᱫᱚ ᱱᱤᱭᱟᱹ ᱫᱷᱟᱣ ᱫᱩᱵᱤᱱ ᱪᱟᱞᱟᱣ ᱞᱮᱱᱟ ᱥᱮ ᱵᱟᱝᱟᱜ?
ᱵᱟᱝ ᱜᱮ ᱱᱤᱭᱟᱹ ᱫᱷᱟᱣ ᱫᱚ ᱦᱟᱸᱜ ᱵᱟᱞᱤᱧ ᱪᱟᱞᱟᱣ ᱟᱠᱟᱱᱟ ᱚᱱᱮ ᱮᱱᱮᱞ‌ ᱡᱮ ᱦᱤᱞᱚᱜ ᱵᱳᱨᱳ ᱵᱚᱸᱜᱟ ᱮᱱ ᱦᱤᱞᱳᱜ ᱠᱷᱚᱱ ᱜᱮ ᱦᱟᱸᱜ ᱵᱤᱱᱤᱰ ᱮᱦᱚᱵ ᱟᱠᱼᱼ ᱠᱟᱱ ᱛᱟᱹᱞᱤᱧᱟ ᱛᱟᱦᱚᱞᱮ ᱪᱟᱞᱟᱜ ᱫᱚᱞᱤᱧ ᱢᱚᱱᱮ ᱵᱟᱲᱟ ᱞᱮᱜ ᱜᱮᱭᱟ ᱟᱫᱚ ᱛᱟᱦᱮᱞᱮ ᱪᱤᱠᱟᱹ ᱛᱮᱵᱮᱱ ᱪᱟᱞᱟᱜ-ᱟ᱾
ᱦᱚᱭ ᱟᱨ ᱟᱞᱤᱧ ᱢᱟ ᱟᱭᱢᱟ ᱥᱟᱸᱜᱤᱧ ᱨᱮᱜᱮ ᱞᱤᱧ ᱛᱟᱦᱮᱱᱟ ᱟᱛᱩ ᱫᱤᱥᱚᱢ ᱠᱷᱚᱼᱼ ᱛᱚᱠᱷᱚᱱ ᱫᱚ ᱱᱚᱛᱮ ᱟᱨᱚ ᱱᱟᱢᱟᱞ ᱫᱤᱥᱚᱢ ᱥᱮᱜ ᱟᱰᱤ ᱥᱟᱸᱜᱤᱧ ᱛᱟᱦᱚᱞᱮ ᱪᱟᱞᱟᱜ ᱦᱚᱸ ᱵᱟᱭ ᱜᱟᱱᱚᱜ ᱠᱟᱱᱟ᱾ ᱥᱩᱨ ᱥᱩᱯᱩᱨ ᱨᱮᱠᱷᱟᱱ ᱚᱱᱟ ᱢᱤᱫᱴᱟᱱ ᱟᱞᱟᱫᱟ᱾
ᱚᱛᱮ ᱠᱷᱚᱱ ᱪᱟᱞᱟᱜ ᱛᱮᱜᱮ ᱢᱤᱫ ᱫᱤᱱ ᱞᱟᱜᱟᱜ-ᱟ ᱟᱨᱚᱸ ᱦᱟᱸᱰᱮ ᱪᱟᱞᱟᱜ ᱛᱮᱜᱮ ᱟᱨᱦᱚᱸ ᱢᱤᱫ ᱫᱤᱱ ᱵᱟᱫᱼᱼ ᱮᱸ ᱞᱟᱹᱭ ᱫᱟᱞᱤᱧ ᱢᱟᱱᱮ ᱱᱚᱛᱮ ᱠᱷᱚᱱ ᱪᱟᱞᱟᱜ ᱛᱮᱜᱮ ᱚᱲᱟᱜ ᱪᱟᱞᱟᱜ ᱛᱮ ᱢᱟᱱᱮ ᱢᱤᱫ ᱫᱤᱱ ᱞᱟᱜᱟᱜ-ᱟ ᱛᱚ ᱥᱚᱢᱚᱭ᱾
ᱦᱚᱭ ᱦᱚᱭ᱾
ᱟᱫᱚ ᱜᱚᱝᱠᱮ ᱟᱵᱤᱱ ᱫᱚ ᱢᱟᱱᱮ ᱛᱤᱱᱟᱹᱜ ᱫᱷᱟᱵᱤᱡᱼᱼ
ᱦᱮᱜ ᱞᱟᱹᱭ ᱵᱤᱱ?
ᱟᱰᱤ ᱵᱷᱤᱛᱤᱨ ᱨᱮᱭ ᱟᱸᱡᱚᱢᱚᱜ ᱠᱟᱱᱟᱭ᱾
ᱦᱮᱞᱚᱣ᱾
ᱦᱮᱸᱻ ᱞᱟᱹᱭ ᱵᱤᱱ ᱱᱤᱛ ᱟᱧᱡᱚᱢᱚᱜ ᱠᱟᱱᱟ?
ᱦᱟᱸ ᱞᱟᱹᱭ ᱫᱟᱞᱤᱧ ᱜᱚᱝᱠᱮ ᱟᱵᱤᱱ ᱫᱚ ᱢᱟᱱᱮ ᱟᱫᱚ ᱮ ᱛᱤᱱᱟᱹᱜ ᱨᱮᱵᱤᱱ ᱯᱟᱲᱦᱟᱜ ᱠᱟᱱᱟ?
ᱟᱹᱞᱤᱧ ᱫᱚ ᱦᱟᱸᱜ ᱱᱚᱜ-ᱚᱭ ᱯᱮ ᱥᱮᱨᱢᱟ ᱯᱩᱨᱟᱹᱣ ᱠᱟᱱ ᱯᱩᱨᱟᱹᱜ ᱠᱟᱱ ᱛᱟᱹᱞᱤᱧᱟ ᱯᱮ ᱥᱮᱨᱢᱟ ᱨᱮᱱᱟᱜ ᱢᱩᱪᱟᱹᱫ ᱞᱤᱧ ᱮᱢ ᱫᱟ ᱪᱟᱹᱫ ᱵᱤᱱᱤᱴ᱾
ᱟᱪᱪᱷᱟ᱾
ᱟᱫᱚ ᱥᱮ ᱯᱟᱦᱤᱞ ᱞᱮᱠᱟ ᱛᱟᱦᱮᱸ ᱞᱮ ᱦᱩᱭ ᱞᱮᱱᱠᱷᱟᱱ ᱦᱳᱭᱛᱚ ᱠᱚᱢᱯᱤᱞᱤᱴ ᱠᱮᱭᱟ ᱞᱤᱧ ᱱᱤᱭᱟᱹ ᱵᱤᱱᱤᱰ ᱮᱢ ᱠᱟᱛᱮᱫ ᱜᱮ᱾ ᱟᱫᱚ ᱱᱟᱦᱟᱸᱜ ᱢᱟ ᱢᱤᱫ ᱥᱮᱨᱢᱟ ᱠᱚ ᱵᱟᱲ ᱵᱟᱲᱛᱤᱭ ᱠᱟᱜ-ᱟ᱾
ᱦᱚᱭ᱾
ᱛᱟᱦᱚᱞᱮ ᱦᱟᱸᱜ ᱢᱤᱫ ᱥᱮᱨᱢᱟ ᱛᱟᱦᱚᱞᱮ ᱟᱨᱚ ᱛᱟᱦᱮᱱ ᱞᱟᱜᱟᱣᱮᱜ ᱞᱤᱧᱟ᱾
ᱱᱟᱯᱟᱭ ᱜᱮ ᱚᱱᱟ ᱦᱚᱸ ᱟᱵᱚᱣᱟᱜ ᱠᱷᱟᱛᱤᱨ ᱜᱮᱠᱚ ᱵᱟᱲᱛᱤᱭ ᱫᱟ ᱟᱵᱚᱣᱟᱜ ᱥᱤᱠᱷᱱᱟᱹᱛ ᱡᱟᱥᱛᱤ ᱠᱷᱟᱛᱤᱨ ᱜᱮ᱾
ᱦᱳᱭ ᱦᱳᱭ᱾
ᱟᱫᱚ ᱚᱱᱟ ᱜᱮ ᱦᱟᱸᱜ ᱛᱟᱭᱚᱢ ᱫᱟᱨᱟᱢ ᱪᱮᱫ ᱪᱤᱠᱟᱜ ᱠᱟᱱ ᱟᱸᱡᱚᱢ ᱵᱟᱲᱟᱭᱮᱜ ᱟᱹᱞᱤᱧ ᱱᱚᱛᱮ ᱠᱚ ᱵᱟᱹᱲᱛᱤᱭ ᱠᱟᱫᱟ ᱛᱟᱭᱚᱢ ᱫᱟᱨᱟᱢ ᱦᱟᱸᱜ ᱱᱟᱜ ᱠᱚᱼᱼ ᱠᱚ ᱢᱟ᱾ ᱟᱫᱚ ᱚᱱᱟ ᱫᱚ ᱦᱟᱸᱜ ᱞᱟᱹᱭ ᱛᱚ ᱵᱟᱝ ᱜᱟᱱᱚᱜᱚᱜ ᱠᱟᱱᱟ ᱥᱮ ᱮᱠᱷᱚᱱ ᱢᱮᱜᱴᱟᱝ ᱩᱸ ᱟᱹᱞᱤᱧ ᱜᱮ ᱦᱟᱸᱜ ᱯᱳᱭᱞᱳ ᱵᱮᱪ ᱢᱮᱱ ᱜᱟᱱᱚᱜ-ᱟ᱾
ᱟᱪᱪᱷᱟ᱾
ᱞᱤᱧ ᱯᱟᱲᱟᱜ ᱠᱟᱱᱟ ᱚᱱᱟ ᱯᱩᱱ ᱥᱮᱨᱢᱟ ᱨᱮᱱ᱾ ᱯᱩᱱ ᱥᱮᱨᱢᱟ ᱨᱮ ᱦᱟᱸᱜ ᱪᱤᱫ ᱪᱤᱠᱟᱹᱜ ᱠᱟᱱᱟ ᱚᱱᱟ ᱫᱚ ᱦᱟᱸᱜ ᱢᱤᱫᱴᱟᱱ ᱵᱮᱪ ᱵᱟᱝ ᱯᱟᱨᱚᱢ ᱞᱮᱠᱷᱟᱱ ᱫᱚ‌ ᱠᱚᱢᱼᱼ ᱩᱱ ᱫᱚ ᱚᱠᱚᱭ ᱦᱚᱸ ᱵᱟᱠᱚ ᱵᱩᱡᱽ ᱫᱟᱲᱮᱭᱟᱜ ᱠᱟᱱᱟ ᱥᱮ᱾ ᱜᱚᱝᱠᱮ ᱠᱚᱦᱚᱸ ᱵᱟᱠᱚ ᱞᱟᱹᱭ ᱫᱟᱲᱮᱭᱟᱜ ᱠᱟᱱᱟ ᱪᱮᱫ ᱞᱮᱠᱟ ᱦᱩᱭᱩᱜ-ᱟ ᱪᱮᱜ ᱞᱮᱠᱟ ᱵᱟᱝ᱾ ᱟᱫᱚ ᱠᱟ ᱛᱟᱞᱮ ᱦᱟᱸᱜ
ᱛᱟᱦᱚᱞᱮ ᱴᱮᱱ ᱟᱹᱰᱤ ᱤᱭᱟᱹ ᱨᱮᱜᱮ ᱪᱟᱞᱟᱜ ᱠᱟᱱᱟᱵᱤᱱ ᱛᱟᱦᱚᱞᱮ ᱱᱤᱛᱚᱜᱫᱚ ᱵᱟᱝ ᱟᱹᱰᱤ ᱵᱷᱟᱵᱽᱱᱟ ᱪᱤᱱᱛᱟᱹ ᱨᱮᱜᱮ ᱪᱮᱫ ᱦᱩᱭᱩᱜᱼᱟ ᱪᱮᱫ ᱵᱟᱝᱟ
ᱦᱳᱭ ᱵᱟᱠᱷᱟᱱ ᱛᱟᱦᱞᱮ ᱟᱹᱛᱩ ᱫᱤᱥᱚᱢ ᱫᱚ ᱟᱵᱮᱱᱟᱜ ᱫᱚ ᱚᱠᱟ ᱠᱚᱨᱮ
ᱟᱹᱞᱤᱧ ᱫᱚ ᱱᱚᱣᱟ ᱯᱚᱥᱪᱤᱢ ᱵᱚᱝᱜᱚ ᱯᱚᱱᱚᱛ ᱠᱷᱚᱱ ᱜᱮ
ᱟᱪᱪᱷᱟ ᱟᱪᱪᱷᱟ ᱟᱹᱞᱤᱧ ᱦᱚᱸ ᱵᱮᱝᱜᱚᱞ ᱠᱷᱚᱱ ᱜᱮᱞᱤᱧ ᱞᱟᱹᱭᱮᱫᱼᱟ
ᱵᱮᱝᱜᱚᱞ ᱠᱷᱚᱱ ᱜᱮ
ᱦᱳᱭ ᱵᱮᱝᱜᱚᱞ ᱨᱮᱱ ᱜᱮ ᱟᱫᱚ ᱵᱮᱝᱜᱚᱞ ᱫᱚ ᱟᱵᱚ ᱫᱚ ᱵᱩᱡᱩᱜᱼᱟ ᱨᱚᱲ ᱟᱲᱟᱝ ᱨᱮᱜᱮ ᱵᱩᱡᱩᱜᱼᱟ ᱵᱮᱝᱜᱚᱞ ᱨᱮᱱ ᱠᱟᱱᱟ ᱵᱚᱱ ᱥᱩᱨ ᱥᱩᱯᱩᱨ ᱦᱚᱲ ᱢᱤᱫᱴᱮᱱ ᱵᱟᱠᱩᱵᱼᱼ ᱡᱮᱢᱚᱱ ᱟᱞᱤᱧ ᱫᱚ ᱵᱟᱸᱠᱩᱲᱟ ᱠᱚᱫᱽ ‌ᱞᱤᱧ ᱞᱟᱹᱭᱮᱜ-ᱟ ᱟᱵᱮᱱ ᱦᱚᱸ ᱡᱟᱹᱱᱤᱡ ᱚᱱᱟ ᱥᱩᱨ ᱥᱩᱯᱩᱨ ᱠᱟᱱ ᱜᱮᱭᱟ ᱵᱮᱱ ᱨᱚᱲ ᱟᱬᱟᱝ ᱨᱮᱫᱚᱼᱼ ᱠᱟ‌ ᱜᱤᱞᱤᱧ ᱵᱩᱡᱷᱟᱹᱣᱮᱫ ᱵᱤᱱᱟ᱾
ᱵᱟᱝᱜᱮ ᱵᱟᱸᱠᱩᱲᱟ ᱠᱳᱰ ᱫᱚ ᱟᱹᱞᱤᱧ ᱫᱚ ᱚᱱᱛᱮ ᱫᱚ ᱵᱟᱝᱜᱮ
ᱦᱚᱭᱛᱳ ᱢᱟᱱᱮ ᱵᱮᱝᱜ ᱱᱚᱵᱟᱜ ᱢᱟᱱᱮ ᱥᱩᱨ ᱥᱩᱯᱩᱨ ᱟᱨᱠᱤ ᱡᱮᱞᱟ ᱠᱚᱨᱮᱱ ᱜᱮ ᱚᱱᱟ ᱠᱟᱛᱷᱟ ᱞᱤᱧ ᱢᱮᱱᱮᱫᱼᱟ
ᱦᱳᱭ ᱦᱳᱭ ᱦᱳᱭ ᱚᱱᱟ ᱥᱩᱨ ᱥᱩᱯᱩᱨ ᱡᱮᱞᱟ ᱠᱚᱨᱮᱱ ᱜᱮ
ᱦᱳᱭ ᱵᱟᱝᱜᱮ ᱠᱟᱹᱴᱤᱡ ᱥᱟᱸᱜᱮ ᱨᱚᱲ ᱠᱚᱨᱮ ᱦᱚᱸ ᱢᱤᱫᱴᱟᱝ ᱵᱷᱮᱜᱟᱨ ᱟᱞᱟᱫᱟ ᱛᱟᱦᱮᱱᱟ ᱥᱮ
ᱦᱻ ᱟᱫᱚ ᱜᱚᱝᱠᱮ ᱟᱯᱮ ᱚᱸᱰᱮ ᱠᱷᱚᱱ ᱫᱚ ᱢᱟᱱᱮ ᱵᱩᱨᱩ ᱵᱚᱸᱜᱟ ᱫᱚ ᱛᱤᱱᱟᱹᱜ ᱡᱮᱞᱟ
ᱦᱩᱭᱩᱜᱼᱟ ᱜᱚᱝᱠᱮ ᱛᱤᱱᱟᱹᱜ ᱞᱤᱧ ᱞᱟᱹᱭᱟᱵᱮᱱᱟ ᱳᱭ ᱛᱤᱨᱤᱥ ᱪᱚᱞᱞᱤᱥ ᱠᱤᱞᱳᱢᱤᱴᱟᱨ ᱜᱟᱱ ᱦᱩᱭᱩᱜᱼᱟ ᱪᱚᱞᱞᱤᱥ ᱫᱚ ᱵᱟᱝ ᱦᱩᱭᱩᱜᱼᱟ ᱛᱤᱨᱤᱥ ᱜᱟᱱ ᱢᱚᱱᱮ ᱠᱟᱜᱵᱤᱱ
ᱛᱟᱦᱞᱮ ᱟᱯᱮ ᱚᱸᱰᱮ ᱠᱷᱚᱱ ᱫᱚ ᱥᱩᱨ ᱧᱚᱜ ᱜᱮᱭᱟ ᱟᱞᱮ ᱚᱸᱰᱮ ᱠᱷᱚᱱ ᱫᱚ ᱠᱟᱹᱴᱤᱡ ᱥᱟᱺᱜᱤᱧ ᱧᱚᱜ ᱜᱮᱭᱟ ᱟᱞᱮ ᱠᱷᱚᱱ ᱫᱚ ᱢᱟᱱᱮ ᱥᱳᱛᱛᱳᱨ ᱜᱟᱱ ᱦᱩᱭᱩᱜᱼᱟ ᱟᱞᱮ ᱴᱷᱮᱱ ᱠᱷᱚᱱ ᱫᱚ
ᱟᱪᱪᱷᱟ ᱟᱪᱪᱷᱟ ᱱᱮᱥ ᱢᱟ ᱟᱭᱢᱟ ᱠᱚ ᱦᱚᱲ ᱞᱮᱱ ᱞᱮᱭ ᱟᱸᱡᱚᱢᱮᱫᱼᱟ ᱞᱤᱧ ᱟᱨ ᱫᱟᱜ ᱡᱟᱹᱲᱤ ᱦᱚᱸ ᱟᱭᱢᱟ ᱜᱮ ᱫᱟᱜ ᱡᱟᱹᱲᱤ ᱠᱮᱜᱟᱭ ᱦᱮᱸ ᱫᱢᱮ ᱜᱮ ᱮᱴᱠᱮ ᱴᱲᱮᱭᱱᱟ ᱡᱟᱦᱟ ᱥᱮᱨᱢᱟ ᱜᱮ ᱫᱟᱜ ᱡᱟᱹᱲᱤ ᱢᱟ ᱛᱟᱦᱮᱱ ᱜᱮ ᱱᱤᱭᱟᱹ ᱚᱠᱛᱚ ᱨᱮᱢᱟ ᱟᱫᱚ ᱛᱟᱣ ᱞᱟᱹᱭᱮᱫᱼᱟ ᱠᱚ ᱱᱤᱭᱟᱹ ᱵᱟᱨ ᱫᱚ ᱟᱨᱚ ᱠᱟᱹᱴᱤᱡ ᱡᱟᱹᱛᱤ ᱦᱧᱚᱜ ᱥᱮ ᱪᱮᱫ
ᱦ ᱱᱤᱭᱟᱹ ᱫᱟᱹᱳ ᱫᱚ ᱱᱤᱭᱟᱹ ᱫᱟᱹᱳ ᱫᱚ ᱡᱟᱹᱥᱛᱤ ᱧᱚᱜ ᱜᱮ ᱫᱟᱜ ᱟᱠᱟᱫᱟᱭ ᱟᱹᱞᱤᱧ ᱦᱚᱸ ᱵᱟᱟᱹᱞᱤᱧ ᱪᱟᱞᱟᱣ ᱫᱟᱲᱮ ᱠᱟᱣᱫᱟ ᱢᱟᱱᱮ ᱟᱞᱮᱨᱮᱱ ᱜᱟᱛᱮ ᱠᱚᱠᱚ ᱪᱟᱞᱟᱣ ᱞᱮᱱᱟ ᱛᱚ ᱩᱱᱠᱩ ᱠᱚ ᱯᱷᱳᱫ ᱠᱚ ᱛᱟᱦᱮᱸᱫ ᱞᱤᱧ ᱛᱟᱯᱚᱨᱮ ᱠᱚ ᱞᱭᱟᱹ ᱟᱹᱞᱤᱧ ᱠᱟᱱᱟ ᱵᱷᱤᱰᱭᱳ ᱠᱚ ᱠᱚ ᱧᱮᱞ ᱦᱩᱭᱱᱟ
ᱚ ᱛᱚ
ᱟᱹᱞᱤᱧ ᱦᱚᱸ ᱟᱹᱵᱤᱱ ᱞᱮᱠᱟ ᱚᱵᱚᱥᱛᱟ ᱜᱮ
ᱟᱪᱪᱷᱟ ᱟᱪᱪᱷᱟ
ᱟᱹᱞᱤᱧᱟᱜ ᱦᱚᱸ ᱯᱟᱲᱟᱣ ᱟᱠᱟᱱ ᱛᱟᱹᱟᱞᱤᱧᱟ ᱚᱱᱟ ᱠᱷᱟᱹᱛᱤᱨ ᱢᱟᱱᱮ ᱵᱟᱹᱞᱤᱧ ᱪᱟᱞᱟᱣ ᱫᱟᱲᱮ ᱠᱟᱣᱫᱟ ᱚᱲᱟᱜ
ᱚ ᱦᱳᱭ ᱦᱳᱭ ᱢᱟ ᱮᱱᱛᱮᱫ ᱪᱮᱫ ᱵᱤᱱ ᱪᱤᱠᱟᱹᱭᱟ ᱚᱠᱛᱚ ᱱᱚᱝᱠᱟᱱ ᱚᱠᱛᱚ ᱨᱮᱜᱮ ᱮᱴᱠᱮᱴᱚᱬᱮ ᱛᱤᱨᱡᱟᱹᱣ ᱞᱮᱱᱠᱷᱟᱱ ᱛᱚ ᱟᱨ ᱩᱟᱯᱹᱭ ᱫᱚ ᱵᱟᱹᱱᱩᱜ ᱟᱥᱮ ᱟᱨ ᱯᱟᱛᱟ ᱫᱚ ᱦᱟᱸᱜ ᱵᱤᱱ ᱧᱟᱢ ᱜᱮᱭᱟ ᱱᱚᱣᱟ ᱫᱚ ᱦᱟᱸᱜ ᱫᱚᱥᱟᱨ ᱥᱮᱨᱢᱟ ᱟᱨᱚ ᱡᱟᱣ ᱥᱮᱨᱢᱟ ᱱᱚᱝᱠᱟ ᱜᱮ ᱦᱤᱡᱩᱜᱼᱟ ᱢᱮᱱᱠᱷᱟᱱ ᱟᱢᱡᱟᱣ ᱥᱮᱨᱢᱟ ᱛᱚ ᱟᱨ ᱚᱱᱠᱟ ᱫᱚ ᱦᱜ ᱵᱤᱱᱤᱴ ᱠᱚᱫᱚ ᱦᱟᱸᱜ ᱵᱟᱵᱮᱱ ᱧᱟᱢᱟᱥᱮ ᱱᱚᱣᱟ ᱫᱚ
ᱵᱟᱝᱜᱮ ᱵᱟᱝᱦᱤᱡᱩᱼᱟ
ᱱᱤᱭᱟᱹ ᱵᱟᱨ ᱡᱩᱫᱤ ᱵᱟᱵᱮᱱ ᱮᱢ ᱞᱮᱜᱼᱟ ᱛᱟᱦᱚᱞᱮ ᱟᱨᱚ ᱫᱚᱥᱟᱨ ᱠᱟᱨ ᱛᱮ ᱩᱱᱫᱚ ᱪᱟᱯ ᱠᱚ ᱟᱨᱚ ᱵᱮᱥᱤ ᱵᱟᱹᱲᱛᱤᱜᱼᱟ ᱦᱚᱭ ᱱᱚᱣᱟ ᱦᱚᱸ ᱮᱢ ᱞᱟᱜᱟᱣ ᱵᱤᱱᱟ ᱥᱮ ᱩᱱ ᱚᱠᱛᱚ ᱨᱮᱱᱟᱜ ᱡᱟᱦᱟᱸ ᱵᱤᱱᱤᱴ ᱚᱱᱟ ᱦᱚᱸ ᱮᱢ ᱞᱟᱜᱟᱣ ᱵᱤᱱᱟ
ᱟᱵᱚᱣᱟᱜ ᱩᱢᱮᱨ ᱠᱚᱦᱚᱸ ᱡᱟᱹ
ᱦᱩ ᱛᱚ ᱛᱟᱦᱞᱮ ᱜᱚᱝᱠᱮ ᱚᱱᱛᱮ ᱟᱯᱮ ᱥᱮᱫ ᱜᱮ ᱪᱟᱥᱵᱟᱥ ᱫᱚ ᱪᱮᱫ ᱞᱮᱠᱟ ᱢᱟᱱᱮ ᱛᱤᱱ ᱫᱷᱟᱣ ᱯᱮ ᱪᱟᱥᱟ ᱦᱩᱲᱩ ᱠᱚᱫᱚ
ᱦᱮᱞᱳ
ᱦᱮᱸ ᱜᱚᱢᱠᱮ ᱞᱟᱹᱭ ᱫᱟᱞᱤᱧ ᱟᱯᱮᱚᱱᱛᱮ ᱫᱚ ᱦᱩᱲᱩ ᱠᱚᱫᱚ ᱛᱤᱱᱫᱦᱟᱣ ᱯᱮ ᱪᱟᱥᱟ
ᱟᱨ ᱞᱟᱹᱭ ᱫᱟᱞᱤᱧ ᱢᱟᱱᱮ ᱥᱮᱨᱢᱟᱨᱮ ᱵᱟᱨ ᱫᱷᱟᱣ ᱞᱮ ᱪᱟᱥᱟ ᱟᱫᱚ ᱢᱟᱱᱮ ᱚᱠᱚᱭ ᱠᱚᱣᱟᱜ ᱢᱮᱥᱤᱱ ᱛᱟᱦᱮᱱᱟ ᱩᱱᱠᱩ ᱫᱚ ᱵᱟᱫᱽᱫᱷᱟᱣ ᱟᱨ ᱚᱠᱚᱭ ᱠᱚ ᱵᱟᱝ ᱛᱟᱦᱮᱱ ᱛᱟᱠᱚᱣᱟ
ᱦᱮᱸ ᱪᱮᱜ ᱞᱮᱠᱟᱹ
ᱩᱱᱠᱩ ᱫᱚ ᱢᱟᱱᱮ ᱢᱤᱫ ᱫᱷᱟᱣ ᱜᱮ ᱠᱚ ᱪᱟᱥᱟ
ᱟᱪᱷᱟ ᱢᱟᱱᱮ ᱢᱮᱥᱤᱱ ᱫᱟᱜ ᱛᱮ ᱛᱟᱦᱚᱞᱮ ᱯᱮ ᱪᱟᱥ ᱜᱮᱭᱟ ᱵᱟᱝ
ᱦᱚᱸ ᱟᱫᱟᱱ ᱡᱟᱦᱟᱸᱭ ᱤᱭᱟᱹ ᱠᱚ ᱢᱮᱱᱟᱜ ᱟᱠᱟᱫ ᱠᱚᱣᱟ ᱥᱮᱬᱟ ᱥᱮᱬᱟ ᱪᱟᱹᱥᱤ ᱠᱚ ᱢᱮᱱᱟᱜ ᱟᱠᱟᱫ ᱠᱚᱣᱟ ᱩᱱᱠᱩ ᱫᱚ ᱢᱟᱱᱮ ᱢᱮᱥᱤᱱ ᱫᱟᱜ ᱛᱮᱜᱮ ᱠᱚ ᱪᱟᱥᱟ
ᱟᱪᱷᱟ ᱟᱪᱷᱟ ᱦᱳᱭᱛᱚ
ᱟᱨ ᱟᱯᱮᱥᱮᱱ ᱫᱚ
ᱟᱞᱮ ᱟᱞᱮᱮᱥᱮᱫ ᱫᱚ ᱢᱤᱫ ᱫᱷᱟᱣ ᱜᱮ ᱜᱚᱢᱠᱮ ᱦᱩᱲᱩ ᱪᱟᱥ ᱫᱚ ᱢᱤᱫ ᱫᱷᱟᱣ ᱜᱮ ᱦᱟᱸᱜ ᱚᱱᱠᱟ ᱫᱟᱜ ᱠᱚᱨᱮᱱᱟᱜ ᱵᱮᱵᱚᱥᱛᱟᱷᱟ ᱠᱚ ᱵᱟᱹᱱᱩᱜ ᱟᱠᱟᱜᱼᱟ ᱛᱟᱦᱞᱮ ᱩᱱ ᱚᱠᱛᱚ ᱥᱮᱲᱢᱟ ᱡᱟᱹᱲᱤ ᱦᱚᱛᱚ ᱵᱟᱭ ᱡᱟᱹᱲᱤᱭᱟᱥᱮ
ᱦᱳᱭ ᱦᱳᱭ ᱦᱳᱭ
ᱛᱟᱦᱚᱞᱮ ᱚᱱᱟ ᱠᱷᱟᱹᱛᱤᱨ ᱟᱞᱮ ᱫᱚ ᱦᱟᱸᱜ ᱢᱤᱫ ᱫᱷᱟᱣ ᱜᱮᱞᱮ ᱪᱟᱥᱟ᱾
ᱟᱫᱚ ᱜᱚᱝᱠᱮ ᱟᱯᱮᱥᱱ ᱫᱚ ᱢᱟᱱᱮ ᱠᱷᱮᱛ ᱠᱚᱫᱚ ᱢᱟᱱᱮ ᱪᱮᱫ ᱞᱮᱠᱟ ᱰᱟᱝᱨᱟ ᱠᱚᱫᱚ ᱠᱚ ᱯᱟᱲᱟᱜ ᱜᱮᱭᱟ ᱥᱮ ᱱᱟᱦᱮᱞ ᱠᱚ ᱛᱮ ᱥᱮ ᱤᱭᱟᱹ ᱛᱮ